ᱦᱮᱸ ᱜᱚᱢᱠᱮ ᱡᱚᱦᱟᱨ ᱜᱮ,
ᱦᱮᱸ ᱡᱚᱦᱟᱨ ᱡᱚᱦᱟᱨ
ᱟᱪᱪᱷᱟ ᱛᱟᱦᱚᱞᱮ ᱪᱮᱫ ᱵᱤᱱ ᱪᱤᱠᱟᱹᱭᱮᱫᱟ,
ᱪᱤᱠᱟᱹ ᱦᱚᱸ ᱵᱟᱝ ᱫᱩᱲᱩᱵ ᱦᱩᱭ ᱟᱠᱟᱱᱟ ᱟᱨ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ ᱚᱱᱛᱮ
ᱦᱮᱸ ᱱᱤᱛᱳᱜ ᱫᱚ ᱦᱟᱸᱜ ᱱᱟᱯᱟᱭ ᱜᱮᱭᱟ ᱟᱯᱮ ᱚᱲᱟᱜ ᱠᱚᱨᱮᱜᱮ ᱪᱮᱠᱟ ᱚᱠᱟ ᱞᱮᱠᱟ ᱦᱮᱱᱟᱜ ᱠᱚᱣᱟ,
ᱦᱮᱸ ᱡᱷᱚᱛᱚ ᱜᱮ ᱱᱟᱯᱟᱭ ᱜᱮ ᱜᱚ ᱵᱟᱵᱟ ᱛᱟᱠᱚ ᱥᱚᱵ ᱜᱮ ᱱᱟᱯᱟᱭ ᱜᱮᱭᱟ ᱠᱚ,
ᱟᱪᱪᱷᱟ ᱟᱪᱪᱷᱟ, ᱟᱪᱪᱷᱟ ᱟᱪᱪᱷᱟ ᱜᱚᱢᱠᱮ ᱛᱟᱦᱞᱮ ᱟᱯᱮ ᱥᱮᱫ ᱪᱟᱥ ᱠᱚᱫᱚ ᱟᱨᱚᱢᱵᱚ ᱟᱠᱟᱱᱟ ᱥᱮ ᱵᱟᱝ?
ᱦᱳᱭ ᱟᱨᱚᱢᱵᱚ ᱠᱟᱱ ᱜᱮᱭᱟ ᱟᱨ ᱫᱟᱜ ᱡᱟᱹᱲᱤ ᱠᱚᱦᱚᱸ ᱴᱷᱤᱠ ᱜᱮ ᱦᱩᱭᱩᱜ ᱠᱟᱱᱟ ᱛᱤᱦᱤᱧ ᱢᱟ ᱟᱹᱰᱤ ᱜᱮ ᱥᱮᱛᱟᱜ, ᱠᱷᱚᱱᱟᱜ ᱮ ᱫᱟᱜ ᱟᱠᱟᱜ ᱮᱸ ᱛᱚ ᱥᱤᱭᱳᱜ ᱠᱚᱭ ᱪᱟᱞᱟᱜ ᱠᱟᱱᱟ, ᱚᱱᱛᱮ ᱜᱤ ᱪᱤᱫ ᱞᱮᱠᱟ ᱦᱚᱭ ᱦᱤᱥᱤᱫ ᱠᱚ,
ᱦᱳᱭ ᱱᱚᱛᱮ ᱦᱚᱸ ᱚᱱᱠᱟᱜ ᱜᱮ ᱦᱟᱸᱜ ᱦᱚᱸᱜᱼᱚᱭ ᱫᱟᱜ ᱡᱟᱹᱲᱤ ᱠᱚ ᱦᱟᱸᱜ ᱮ ᱟᱨᱚᱢᱵᱚ ᱠᱟᱜ ᱜᱮᱭᱟᱭ,
ᱦᱮᱸ
ᱟᱨ ᱛᱟᱦᱚᱞᱮ ᱜᱚᱝᱠᱮ ᱛᱟᱦᱚᱞᱮ ᱨᱚᱦᱚᱭ ᱠᱚᱫᱚ ᱟᱨᱟᱢᱵᱷᱚ ᱟᱠᱟᱱᱟ ᱛᱚ,
ᱨᱚᱦᱚᱭ ᱫᱚ ᱞᱟᱹᱭ ᱞᱮᱠᱷᱟᱱ ᱫᱚ ᱟᱹᱣᱨᱤ ᱟᱨᱚᱢᱵᱷᱚᱜᱼᱟ ᱠᱟᱨᱚᱱ ᱩᱱᱫᱤᱱ ᱫᱚ ᱵᱟᱭ ᱫᱟᱜ ᱟᱠᱟᱫ ᱛᱟᱦᱮᱸᱱᱟᱭ, ᱛᱚ ᱚᱱᱟ ᱦᱚᱛᱮᱜ ᱛᱮ ᱫᱟᱜ ᱡᱟᱹᱲᱤ ᱠᱚ ᱦᱮᱸ ᱦᱮᱸ ᱪᱟᱨᱟ ᱠᱚᱫᱚ ᱜᱤᱰᱤ ᱦᱩᱭ ᱟᱠᱟᱱᱟ ᱦᱚᱭ ᱫᱚ
ᱟᱪᱪᱷᱟ, ᱟᱪᱷᱟ ᱜᱚᱢᱠᱮ ᱟᱸ ᱱᱮᱛᱟᱨ ᱵᱤᱱ ᱧᱮᱞ ᱮᱫᱟ ᱡᱮ ᱡᱟᱦᱟᱸ ᱫᱚ ᱱᱚᱜ-ᱚᱭ, ᱡᱮᱢᱚᱱ ᱱᱟᱪ ᱪᱟᱥ ᱨᱮ ᱡᱟᱦᱟᱸ ᱫᱚ ᱥᱤᱭᱳᱜ ᱚᱠᱛᱚ ᱨᱮ ᱦᱟᱠᱩ ᱠᱚ ᱧᱟᱢᱚᱜ ᱠᱟᱱᱟ ᱥᱮ ᱵᱟᱝᱼᱟ?
ᱦᱟᱸ ᱦᱮᱸ ᱱᱚᱣᱟ ᱢᱤᱫᱴᱟᱝ ᱟᱹᱰᱤ ᱢᱤᱫᱴᱟᱝ ᱢᱩᱚᱱ ᱠᱟᱱᱟ ᱡᱮ ᱦᱟᱹᱠᱩ ᱧᱟᱢᱚᱜ ᱫᱚᱠᱚ ᱧᱟᱢᱚᱜ ᱠᱟᱱᱟ ᱢᱮᱱᱠᱷᱟᱱ ᱞᱟᱦᱟᱛᱮ ᱞᱮᱠᱟ, ᱞᱟᱦᱟᱛᱮ ᱞᱮᱠᱟ ᱡᱟᱦᱟᱸᱭ ᱠᱟᱴᱠᱚᱢ ᱵᱚ ᱧᱟᱢᱚᱜ ᱠᱚ ᱛᱟᱦᱮᱱᱟ ᱚᱱᱠᱟ ᱫᱚ ᱵᱟᱝ, ᱛᱚ ᱧᱟᱢ ᱫᱚ ᱧᱟᱢ ᱞᱟᱹᱠᱛᱤ ᱜᱮ ᱱᱚᱣᱟ ᱫᱚ ᱞᱟᱦᱟᱛᱮ ᱡᱮᱢᱚᱱ ᱮᱸ ᱪᱟᱥ ᱥᱚᱢᱚᱭ ᱥᱤᱭᱳᱜ ᱚᱠᱛᱚ ᱦᱟᱹᱠᱩ ᱠᱚᱠᱚ ᱧᱟᱢᱚᱜ ᱠᱟᱱ ᱛᱟᱦᱮᱱ ᱟ ᱡᱚᱲᱜᱚᱡ ᱦᱟᱹᱠᱩ ᱠᱚ ᱠᱟᱹᱴᱤᱡ ᱠᱟᱹᱴᱤᱡ ᱠᱚ, ᱱᱤᱭᱟᱹ ᱪᱷᱟᱰᱟ ᱠᱟᱴᱠᱚᱢ ᱜᱚᱝᱜᱷᱟ ᱨᱚᱠᱚᱡ ᱠᱚ ᱧᱟᱢᱚᱜ ᱠᱟᱱ ᱛᱟᱦᱮᱱ ᱟ, ᱛᱚ ᱱᱤᱛᱚᱜ ᱫᱚ ᱚᱱᱟ ᱯᱚᱨᱤᱢᱟᱱ ᱠᱚᱢ ᱟᱠᱟᱱᱟ ᱠᱟᱨᱚᱱ, ᱟᱨ ᱱᱤᱛᱚᱜ ᱫᱚ ᱪᱟᱥ ᱨᱮᱭᱟᱜ ᱟᱭᱢᱟ ᱵᱚᱱ ᱧᱮᱞᱟ ᱡᱮ, ᱟᱹᱰᱤ ᱥᱟᱨ ᱯᱨᱭᱳᱜ ᱵᱚᱱ ᱮᱢᱟᱜ ᱠᱟᱱᱟ ᱡᱟᱦᱟᱸ ᱠᱷᱟᱹᱛᱤᱨ ᱛᱮ ᱩᱱᱠᱩ ᱦᱚᱸᱠᱚ ᱪᱷᱟᱲ ᱪᱟᱵᱟᱜ ᱠᱟᱱᱟ,
ᱦᱮᱸ ᱦᱮᱸ,
ᱦᱮᱸ ᱱᱚᱶᱟ ᱠᱷᱟᱹᱛᱤᱨ ᱛᱮ ᱟᱹᱰᱤ ᱯᱨᱚᱵᱞᱮᱢ ᱯᱟᱲᱟᱣ ᱟᱠᱟᱱᱟ, ᱟᱨ ᱩᱱᱠᱩ ᱠᱚᱠᱚ ᱜᱩᱡᱩᱜ ᱠᱟᱱᱟ ᱛᱚ ᱧᱮᱞᱚᱜ ᱠᱟᱱ ᱜᱮᱭᱟ ᱠᱚ ᱠᱚᱢ ᱵᱤᱥᱤ ᱱᱚᱸᱰᱮ,
ᱦᱚᱭ ᱜᱚᱢᱠᱮ ᱟ ᱟᱵᱚ ᱫᱚᱵᱚᱱ ᱵᱩᱡᱷᱟᱹᱣ ᱫᱟᱲᱮᱭᱟᱜ ᱠᱟᱱᱟ ᱡᱮ ᱱᱤᱭᱟᱹ ᱠᱟᱨᱚᱱᱟ ᱡᱮ ᱦᱟᱹᱠᱩ ᱠᱚ ᱵᱟᱠᱚ ᱧᱟᱢᱚᱜ ᱠᱟᱱᱟ, ᱢᱮᱱᱠᱷᱟᱱ ᱚᱛᱷᱚᱪᱚ ᱵᱩᱡᱷᱟᱹᱣ ᱛᱩᱞᱩᱡ ᱪᱮᱫᱟᱜ ᱱᱚᱝᱠᱟ ᱥᱟᱨ ᱠᱚᱵᱚᱱ ᱮᱢᱟᱜ ᱠᱟᱱᱟ ᱟᱨ ᱚᱱᱟ ᱡᱮ ᱟᱵᱚ ᱚᱲᱟᱜ ᱦᱚᱲ ᱥᱮ ᱜᱚ ᱵᱟᱵᱟ ᱛᱟᱠᱚ ᱫᱚ ᱪᱤᱠᱟᱹ ᱛᱮᱵᱚᱱ ᱵᱩᱡᱷᱟᱹᱣ ᱠᱚᱣᱟ,
ᱦᱩᱸ ᱦᱩᱸ ᱱᱚᱣᱟ ᱫᱚ ᱢᱤᱫᱴᱟᱝ ᱞᱟᱹᱭ ᱞᱮᱠᱷᱟᱱ ᱫᱚ ᱞᱟᱹᱭ ᱜᱟᱱᱚᱜᱼᱟ, ᱪᱟᱥ ᱠᱷᱮᱛᱨᱮ ᱫᱚ ᱡᱮᱢᱚᱱ ᱟᱵᱚ ᱫᱚ ᱱᱤᱛᱚᱜ ᱫᱚ ᱡᱟᱦᱟᱸ ᱡᱟᱦᱟᱸ ᱯᱚᱨᱤᱢᱟᱱ ᱰᱮᱵᱷᱞᱚᱯ ᱟᱠᱟᱱᱟ, ᱟᱨ ᱡᱚᱛᱚ ᱦᱚᱲᱜᱮ ᱡᱚᱛᱚ ᱦᱚᱲ ᱠᱷᱚᱡᱚᱜ ᱠᱟᱱᱟ ᱡᱮ ᱤᱧᱟᱹᱜ ᱯᱚᱨᱤᱢᱟᱱ ᱵᱷᱟᱜᱤ ᱦᱩᱭᱩᱜ ᱛᱤᱧ ᱢᱟ ᱡᱟᱦᱟᱸ ᱯᱚᱨᱤᱢᱟᱱ, ᱛᱮ ᱟᱹᱰᱤ ᱯᱚᱨᱤᱢᱟᱱ ᱟᱵᱚᱱ ᱵᱟᱲᱟᱭᱟ ᱡᱮ ᱱᱚᱣᱟᱛᱮ ᱢᱤᱫᱴᱟᱝ ᱵᱤᱥᱚᱠᱛᱚ ᱜᱮᱭᱟ, ᱥᱮ ᱟᱭᱢᱟ ᱟᱱᱟᱴ ᱯᱟᱲᱟᱣ ᱦᱩᱭ ᱫᱟᱲᱮᱭᱟᱜᱼᱟ ᱛᱚ ᱮᱱᱛᱮ ᱨᱮᱦᱚᱸ ᱟᱵᱚ ᱫᱚ ᱠᱷᱚᱡ ᱠᱟᱱᱟ ᱵᱚᱱ ᱯᱷᱚᱞᱚᱱ ᱡᱟᱛᱮ ᱟᱹᱰᱤ ᱠᱚᱢ ᱥᱩᱚᱢᱚᱭ ᱨᱮ ᱟ ᱵᱷᱟᱹᱜᱮ ᱯᱚᱨᱤᱢᱟᱱ ᱧᱟᱢᱚᱜ ᱢᱟ ᱚᱱᱟ ᱟᱥᱛᱮ ᱟᱵᱚ ᱡᱚᱛᱚᱜᱮ ᱵᱮᱥᱤᱨ ᱵᱷᱟᱜᱽ ᱜᱮ ᱥᱚᱵᱽᱡᱤ ᱨᱮᱦᱚᱸ ᱟᱸ ᱦᱩᱲᱩ ᱠᱷᱮᱛ ᱨᱮᱦᱚᱸ ᱡᱟᱦᱟᱸᱜᱮ ᱟᱹᱰᱤ ᱥᱟᱨ ᱵᱚᱱ ᱮᱢᱟᱜ ᱠᱟᱱᱟ, ᱚᱱᱟ ᱠᱷᱟᱹ
ᱦᱮᱸ ᱚᱱᱟ ᱠᱟᱨᱚᱱ ᱛᱮ ᱡᱟᱦᱟᱸ ᱫᱚ ᱡᱮᱢᱚᱱ ᱟᱸ ᱟᱸ ᱦᱩᱲᱩ ᱵᱟᱝ ᱦᱩᱭ ᱨᱮᱱᱟᱜ ᱠᱟᱨᱚᱱ ᱦᱚᱸ ᱢᱤᱫᱴᱮᱱ ᱢᱮᱱᱟᱜᱮ ᱟᱠᱟᱫᱟ ᱡᱟᱦᱟᱸ ᱫᱚᱵᱚ ᱱᱚᱣᱟ ᱱᱚᱣᱟ ᱵᱤᱧ ᱧᱮᱞᱟ ᱡᱟᱦᱟᱸ ᱫᱚ ᱦᱚᱸᱜᱼᱚᱭ ᱡᱮ ᱦᱩᱲᱩ ᱦᱩᱲᱳ ᱠᱷᱮᱛᱨᱮ ᱡᱮᱢᱚᱱ ᱞᱮᱸᱰᱮᱫ ᱠᱚ ᱛᱟᱦᱮᱱ ᱛᱟᱦᱮᱸᱫ ᱫᱚ ᱞᱮᱸᱰᱮᱛ ᱱᱩᱠᱩ ᱱᱤᱛᱚᱜ ᱚᱱᱮ ᱡᱟᱦᱟᱸ ᱥᱟᱨ ᱵᱚᱱ ᱮᱢᱟᱜ ᱠᱟᱱᱟ ᱥᱮ᱾ ᱛᱚ ᱥᱟᱨ ᱮᱢ ᱛᱮᱜᱮ ᱩᱱᱠ ᱠᱩ ᱦ ᱦᱚᱭᱛᱳ ᱵᱟᱠᱚ ᱥᱟᱦᱟᱣ ᱫᱟᱲᱮ ᱥᱮ ᱵᱟᱠᱚ ᱮᱸ ᱛᱟᱦᱮᱸ ᱫᱟᱲᱮᱜ ᱠᱟᱱᱛᱮ ᱚᱱᱟ ᱡᱟᱭᱜᱟ ᱨᱮ ᱵᱟᱠᱚ ᱛᱟᱦᱮᱱ ᱠᱟᱱᱟ᱾ ᱞᱟᱛᱟᱨ ᱨᱮᱭᱟᱜ ᱦᱟᱥᱟ ᱪᱮᱛᱟᱱ ᱠᱚ ᱨᱟᱠᱟᱵᱮᱫ ᱛᱟᱦᱮᱸᱜ ᱤᱱᱟᱹ ᱠᱟᱨᱚᱱ ᱛᱮ ᱟᱨᱚ ᱯᱷᱚᱞᱚᱱ ᱴᱟᱜ ᱵᱮᱥᱤ ᱦᱩᱭᱩᱜ ᱱᱤᱛᱚᱜ ᱠᱤᱱᱛᱩ ᱤᱱᱟᱹ ᱤᱱᱟᱹ ᱦᱚᱸ ᱵᱟᱝ᱾
ᱚᱵᱚᱥᱳᱭ
ᱦᱳᱭ ᱜᱚᱝᱠᱮ ᱡᱮᱢᱚᱱ ᱟ ᱡᱮᱢᱚᱱ ᱦᱚᱸᱜᱼᱚᱭ ᱡᱮᱢᱚᱱ ᱦᱩᱲᱩ ᱫᱚᱵᱚᱱ ᱨᱚᱦᱚᱭᱟ ᱨᱚᱦᱚᱭ ᱦᱩᱭ ᱠᱟᱛᱮᱜ ᱡᱮᱢᱚᱱ ᱡᱮᱢᱚᱱ ᱟᱫᱚ ᱦᱟᱱᱟ ᱯᱟᱴᱟ ᱠᱚ ᱵᱟᱵᱚᱱ ᱮᱰᱟᱣᱟ ᱡᱟᱦᱟᱸ ᱦᱟᱹᱠᱩ ᱥᱟᱵ ᱞᱟᱹᱜᱤᱫ ᱛᱮ᱾
ᱦᱮᱸ ᱦᱮᱸ ᱦᱮᱸ
ᱮ ᱜᱷᱟᱹᱞᱳᱭ ᱜᱷᱟᱹᱞᱳᱟᱹᱭ ᱥᱮ ᱪᱮᱫ ᱠᱚ ᱞᱟᱹᱭᱟ ᱟᱨᱠᱤ ᱦᱳᱭ ᱚᱱᱟ ᱠᱚ ᱵᱚᱱ ᱮᱰᱟ ᱪᱟ ᱠᱤᱱᱛᱩ ᱱᱤᱛᱚᱜ ᱫᱚ ᱚᱱᱟ ᱦᱚᱸ ᱵᱟᱝ ᱦᱩᱭᱩᱜ ᱠᱟᱱᱟ, ᱡᱮ ᱚᱱᱟ ᱮᱰᱟᱜ ᱦᱚᱸ ᱵᱟᱠᱚ ᱪᱟᱞᱟᱜ ᱠᱟᱱᱟ ᱦᱚᱲ ᱠᱚ ᱟᱨᱠᱤ᱾ ᱟᱛᱳ ᱠᱚᱨᱮ ᱧᱮᱞ ᱵᱟᱲᱟ ᱦᱩᱭᱩᱜ ᱠᱟᱱ ᱜᱮᱭᱟ ᱛᱟᱯᱚᱨᱮ ᱡᱮᱢᱚᱱ ᱦᱩᱲᱩ ᱨᱚᱦᱚᱭ ᱥᱟᱹᱛ ᱠᱟᱛᱮᱜ ᱡᱮᱢᱚᱱ ᱵᱟᱹᱲᱥᱤ ᱰᱟᱝ ᱟᱛᱮᱜ ᱦᱟᱹᱠᱩ ᱥᱟᱵ ᱠᱚᱜᱮ ᱩᱝᱠᱩ ᱡᱟᱦᱟᱸ ᱫᱚ ᱞᱮᱧᱡᱽᱨᱟ ᱦᱟᱹᱠᱩ ᱠᱚ ᱦᱳᱭ ᱚᱱᱟ ᱠᱚᱦᱚᱸ ᱱᱤᱛᱚᱜ ᱦᱚᱸ ᱵᱟᱝ ᱧᱮᱞᱚᱜ ᱠᱟᱱᱟ ᱟᱨᱠᱤ᱾
ᱟᱪᱪᱷᱟ ᱜᱚᱝᱠᱮ ᱚᱱᱛᱮ ᱟᱯᱮ ᱥᱮᱫ ᱫᱚ ᱱᱚᱣᱟ ᱠᱚ ᱦᱟᱹᱠᱩ ᱠᱚᱠᱚ ᱵᱟᱹᱲᱥᱤ ᱠᱩ ᱛᱟᱦᱮᱱ ᱜᱮᱭᱟ ᱥᱮ ᱵᱟᱝ?
ᱮ ᱦᱮᱸ ᱵᱟᱹᱲᱥᱤ ᱫᱚᱠᱚ ᱵᱟᱹᱲᱥᱤ ᱠᱚ ᱛᱟᱦᱮᱸᱱᱟ ᱦᱚᱸᱜᱼᱚᱭ ᱢᱚᱴᱟᱢᱩᱴᱤ ᱤᱧ ᱤᱧ ᱯᱮ ᱵᱚᱪᱷᱚᱨ ᱢᱟᱲᱟᱝ ᱠᱷᱚᱱ ᱟᱨᱠᱤ ᱱᱚᱣᱟ ᱫᱚ ᱦᱟᱸᱜ ᱵᱟᱝ ᱧᱟᱢᱚᱜ ᱠᱟᱱᱟ ᱡᱟᱦᱟᱸ ᱫᱚ ᱱᱚᱝᱠᱟ ᱵᱟᱠᱚ ᱥᱮᱱᱚᱜ ᱠᱟᱱᱟ ᱜᱤᱫᱽᱨᱟᱹ ᱠᱚᱦᱚᱸ ᱟᱨ ᱦᱟᱹᱠᱩ ᱥᱟᱵ ᱠᱚ ᱦᱩᱸ ᱦᱚᱭ ᱛᱚ ᱞᱟᱦᱟ ᱛᱮᱫᱚ ᱠᱚ ᱥᱮᱱᱚᱜ ᱛᱟᱦᱮᱸᱫ᱾
ᱦᱩᱸ ᱦᱳᱭ ᱥᱮ ᱱᱚᱣᱟ ᱫᱚ ᱤᱧ ᱦᱚᱸᱧ ᱧᱮᱞ ᱠᱟᱜᱼᱟ ᱟ ᱤᱧ ᱦᱚᱸ ᱦᱩᱰᱤᱧ ᱚᱠ ᱛᱚ ᱱᱚᱝᱠᱟ ᱡᱚᱠᱷᱚᱱ ᱠᱮᱞᱟᱥ ᱟᱸ ᱟᱸ ᱯᱷᱳᱨ ᱠᱚᱨᱮᱧ ᱯᱟᱲᱦᱟᱜ ᱛᱟᱦᱮᱱᱟ᱾ ᱛᱚᱠᱷᱚᱱ ᱫᱚ ᱟᱛᱳ ᱤᱥᱠᱩᱞ ᱨᱮᱜᱮ ᱟᱛᱳ ᱤᱥᱠᱩᱞ ᱨᱮᱜᱮ ᱦᱳᱥᱴᱮᱞ ᱨᱮᱧ ᱛᱟᱦᱮᱱ ᱛᱟᱦᱮᱸᱱᱟ ᱟᱫᱚ ᱚᱸᱰᱮ ᱠᱷᱚᱱᱟᱜ ᱟ ᱢᱟᱨᱟᱢᱵᱟ ᱛᱟᱠᱚᱣᱟᱜ ᱚᱲᱟᱜ ᱱᱚᱝᱠᱟ ᱥᱩᱨ ᱥᱩᱯᱩᱨ ᱜᱮ ᱛᱟᱦᱮᱸ ᱠᱟᱱᱟ, ᱛᱚ ᱚᱸᱰᱮᱧ ᱪᱟᱞᱟᱜ ᱛᱟᱦᱮᱸᱜ ᱫᱤᱭᱮ ᱟᱨ ᱚᱝᱠᱟ ᱠᱟᱛᱮᱜ ᱤᱧ ᱦᱚᱸ ᱠᱷᱮᱛᱨᱮ ᱟᱸ ᱦᱟᱹᱠᱩᱧ ᱵᱟᱲᱥᱤ ᱭᱮᱜ ᱠᱚ ᱛᱟᱦᱮᱱᱟ᱾ ᱱᱚᱣᱟ ᱢᱤᱫᱴᱟᱝ ᱫᱤᱥᱟᱹ ᱨᱮᱱᱟᱜ ᱠᱟᱱ ᱜᱮᱭᱟ᱾
ᱟᱪᱪᱷᱟ ᱟᱨ ᱛᱟᱯᱚᱨᱮ ᱜᱚᱝ ᱠᱮ ᱧᱮᱞᱟ ᱡᱟᱦᱟᱸ ᱫᱚ ᱡᱮᱢᱚᱱ ᱱᱤᱛᱳᱜ ᱟᱵᱚ ᱱᱚᱣᱟ ᱫᱤᱥᱚᱢ ᱨᱮ ᱥᱮ ᱟᱛᱚ ᱚᱲᱟᱜ ᱠᱚᱨᱮᱜ ᱟᱯᱮ ᱥᱮᱫ ᱫᱚ ᱛᱟᱦᱞᱮ ᱠᱟᱺᱦᱩ ᱦᱮᱱᱟᱜ ᱠᱚᱣᱟ ᱥᱮ ᱵᱟᱝ?
ᱦᱮᱸ ᱠᱟᱺᱦᱩ ᱞᱟᱹᱭ ᱞᱮᱠᱷᱟᱱ ᱫᱚ ᱢᱮᱱᱟᱜ ᱠᱚ ᱜᱮᱭᱟ, ᱠᱟᱺᱦᱩ ᱟᱯᱟᱛᱚᱛᱚ ᱱᱤᱛᱚᱜ ᱡᱟᱦᱟᱸ ᱡᱟᱭᱜᱟ ᱢᱮᱱᱟᱜ ᱞᱮᱭᱟ ᱛᱚ ᱚᱱᱟ ᱫᱚ ᱢᱤᱫᱴᱟᱝ ᱴᱟᱣᱩᱱᱥᱤᱯ ᱮᱨᱤᱭᱟ ᱦᱚᱸ ᱯᱟᱲᱟᱜ ᱠᱟᱱᱟ ᱥᱩᱨ ᱨᱮ ᱤᱭᱟᱹ ᱢᱮᱱᱟᱜ ᱟᱸ ᱨᱮᱞ ᱞᱟᱭᱤᱱ ᱠᱚ ᱢᱮᱱᱟᱜᱼᱟ, ᱛᱚ ᱚᱱᱟ ᱠᱷᱟᱹᱛᱤᱨ ᱛᱮ ᱠᱟᱺᱦᱩ ᱠᱚᱦᱚᱸ ᱢᱮᱱᱟᱜ ᱠᱚᱜᱮᱭᱟ᱾
ᱟᱪᱪᱷᱟ ᱦᱳᱭ ᱢᱟᱱᱮ ᱟᱞᱮ ᱫᱚ ᱦᱟᱸᱜ ᱟᱸ ᱟᱛᱳ ᱚᱲᱟᱜ ᱨᱮᱞᱮ ᱛᱟᱦᱮᱸᱱᱟ ᱛᱚ ᱟᱫᱚ ᱢᱟᱱᱮ ᱞᱟᱹᱭ ᱜᱟᱱᱚᱜᱼᱟ ᱟᱞᱮ ᱥᱮᱫ ᱫᱚ ᱱᱤᱛᱚᱜ ᱠᱟᱺᱦᱩ ᱠᱚᱦᱚᱸ ᱵᱟᱱᱩᱜ ᱠᱚᱣᱟ ᱟᱫᱚ ᱠᱟᱺᱦᱩ ᱟᱫ ᱨᱮᱭᱟᱜ ᱠᱟᱨᱚᱱ ᱫᱚ ᱡᱮᱢᱚᱱ ᱠᱟᱺᱦᱩ ᱦᱚᱜᱼᱚᱝᱠᱟ ᱛᱟᱨᱟᱥᱤᱧ ᱵᱮᱲᱟ ᱥᱮ ᱢᱟᱡᱟᱱ ᱵᱮᱲᱟ ᱦᱩᱭ ᱞᱮᱱᱠᱷᱟᱱ ᱜᱮ ᱠᱟᱦᱩᱸ ᱠᱚ ᱨᱟᱜ ᱵᱟ ᱨᱟᱜᱟ ᱟᱨᱠᱤ ᱫᱚᱢᱮ ᱢᱤᱫᱴᱷᱮᱱ ᱡᱟᱣᱨᱟ ᱠᱟᱛᱮᱫ ᱠᱤᱱᱛᱩ ᱚᱱᱟ ᱨᱟᱜ ᱠᱚ ᱵᱟᱝ ᱟᱸᱡᱚᱢᱚᱜ ᱠᱟᱱᱟ ᱡᱟᱦᱟᱸ ᱫᱚ ᱡᱮᱢᱚᱱ ᱞᱟᱦᱟ ᱛᱮᱫᱚ ᱠᱚ ᱵᱷᱟᱜᱟᱲ ᱠᱚ ᱦᱩᱭᱩᱜ ᱛᱮᱥᱮ ᱡᱟᱸᱦᱟᱱ ᱪᱮᱞᱮ ᱟᱸ ᱡᱤᱵᱽᱡᱚᱱᱛᱩ ᱜᱚᱡ ᱞᱮᱱᱠᱷᱟᱱ ᱜᱚᱡ ᱜᱤᱰᱤ ᱠᱟᱛᱮᱜ ᱚᱱᱟ ᱡᱚᱢ ᱠᱚ ᱦᱤᱡᱩᱜ ᱛᱟᱦᱮᱸ ᱩᱝᱠᱩ ᱫᱚ ᱥᱮᱭᱟ ᱡᱤᱱᱤᱥ ᱜᱮᱠᱚ ᱡᱚᱢᱟ ᱥᱮ᱾
ᱦᱩᱸ ᱦᱩᱸ ᱦᱩᱸ
ᱦᱩᱸ ᱛᱟᱯᱚᱨᱮ ᱜᱤᱫᱤ ᱡᱟᱦᱟᱸ ᱫᱚᱠᱚ ᱢᱮᱛᱟ ᱠᱚᱫᱚ᱾ ᱦᱳᱭ ᱩᱝᱠᱩ ᱠᱚᱦᱚᱸ ᱱᱤᱛᱳᱜ ᱢᱟᱱᱮ ᱵᱟᱠᱚ ᱧᱮᱧᱟᱢᱚᱜ ᱠᱟᱱᱟ ᱟᱞᱮ ᱱᱚᱛᱮ ᱫᱚ, ᱟᱯᱮ ᱥᱮᱫ ᱠᱚ ᱧᱮᱧᱟᱢᱚᱜ ᱠᱟᱱᱟ?
ᱮᱠᱟᱞ ᱜᱮ ᱮᱠᱷᱚᱱ ᱫᱚ ᱵᱟᱝᱠᱚ ᱧᱮᱞᱚᱜ ᱠᱟᱱᱟ᱾
ᱦᱩᱸ
ᱠᱟᱦᱩ ᱫᱚ ᱦᱮᱱᱟᱜ ᱠᱚᱜᱮᱭᱟ ᱢᱤᱫ ᱵᱟᱨᱭᱟ ᱩᱱᱠᱩ ᱦᱚᱸ ᱚᱠᱟ ᱥᱚᱢᱚᱭ ᱠᱚ ᱧᱮᱞᱚᱜ-ᱟ ᱡᱚᱠᱷᱚᱱ ᱵᱟᱭᱪᱟᱥ ᱡᱩᱫᱤ ᱚᱱᱠᱟ ᱴᱨᱮᱱ ᱦᱤᱡᱩᱜ ᱥᱮᱱᱚᱜ ᱠᱟᱱᱟ ᱴᱨᱮᱱ ᱨᱮ ᱡᱟᱦᱟᱸᱭ ᱡᱩᱫᱤ ᱫᱷᱟᱠᱠᱟᱭᱮᱱ ᱠᱷᱟᱡ᱾ ᱮ ᱢᱮᱨᱚᱢ ᱠᱚ ᱰᱟᱹᱝᱨᱤ ᱠᱚᱠᱚ ᱰᱟᱠᱠᱟ ᱜᱮᱫ ᱛᱟᱦᱮᱱ ᱜᱮᱭᱟ ᱛᱚ ᱩᱱ ᱥᱚᱢᱚᱭ ᱠᱚ ᱧᱮᱞᱚᱜ ᱜᱮᱭᱟ᱾ ᱜᱮᱭᱟ ᱟᱫᱚ ᱟᱯᱟᱛᱚᱛᱚ ᱮᱠᱷᱚᱱ ᱫᱚ ᱚᱱᱠᱟ ᱫᱚ ᱟᱹᱣᱨᱤᱧ ᱞᱚᱠᱠᱷᱚ ᱠᱚᱜᱮᱭᱟ ᱦᱟᱜ᱾
ᱟᱪᱪᱷᱟ ᱟᱪᱪᱷᱟ ᱦᱳᱭ ᱜᱚᱝᱠᱮ ᱱᱚᱜ-ᱚᱭ ᱡᱮ ᱵᱟᱠᱚ ᱧᱮᱧᱟᱢᱚᱜ ᱠᱟᱱᱟ ᱥᱮ ᱵᱟᱵᱚ ᱧᱟᱢᱮᱫ ᱠᱚᱣᱟ᱾ ᱟᱹᱰᱤ ᱜᱟᱱ ᱜᱮ ᱯᱚᱨᱤᱢᱟᱱ ᱡᱷᱚᱛᱚ ᱨᱮᱭᱟᱜ ᱜᱮ ᱠᱚᱢ ᱪᱟᱞᱟᱜ ᱠᱟᱱᱟ ᱡᱮᱢᱚᱱ ᱦᱤᱸᱥᱤ ᱪᱮᱬᱮᱢ ᱧᱮᱞ ᱠᱟᱜ ᱠᱚᱣᱟ ᱛᱚ᱾ ᱦᱤᱸᱥᱤ ᱪᱮᱬᱮ ᱡᱮᱢᱚᱱ ᱱᱩᱠᱩ ᱫᱚ ᱱᱩᱠᱩ ᱫᱚᱵᱚᱱ ᱡᱷᱚᱛ ᱛᱚ ᱠᱚ ᱵᱟᱰᱟᱭ ᱜᱮᱭᱟ ᱡᱮᱢᱚᱱ ᱡᱟᱦᱟᱸ ᱥᱮᱨᱢᱟ ᱚᱠᱟᱥᱮᱫ ᱠᱷᱚᱱᱟᱜ ᱫᱟᱜᱟᱭ ᱥᱮ ᱚᱠᱟᱥᱮᱫ ᱠᱷᱚᱱᱟᱜ ᱦᱚᱭᱟᱭ᱾ ᱩᱱᱠᱩ ᱡᱷᱚᱛᱚ ᱠᱚ ᱵᱩᱡᱷᱟᱹᱣ ᱫᱟᱲᱮᱭᱟᱜ ᱜᱮᱭᱟ ᱢᱮᱱᱠᱷᱟᱱ ᱢᱤᱫᱴᱮᱱ ᱦᱚᱯᱚᱱ ᱦᱚᱯᱚᱱ ᱪᱮᱬᱮ ᱛᱤᱱᱟᱹᱜ ᱵᱩᱫᱷᱤ ᱟᱨ ᱛᱤᱱᱟᱹᱜ ᱵᱩᱫᱷᱤ ᱠᱟᱛᱮ ᱩᱱᱠᱩ ᱢᱟᱱᱮ ᱡᱟᱦᱟᱸ ᱟᱠᱚ ᱚᱲᱟᱜ ᱠᱚ ᱡᱩᱛᱟ ᱛᱟᱦᱮᱱ ᱚᱲᱟᱜ ᱟᱹᱰᱤ ᱵᱩᱫᱽᱫᱷᱤ ᱠᱟᱛᱮ ᱠᱚ ᱡᱩᱫ ᱜᱮᱭᱟ ᱟᱨ ᱛᱟᱦᱚᱞᱮ ᱩᱱᱠᱩ ᱫᱚ ᱟᱹᱦ ᱪᱮᱫ ᱫᱟᱨᱮ ᱨᱮᱠᱚ ᱢᱟᱱᱮ ᱠᱚ ᱢᱟᱱᱮ ᱚᱲᱟᱜ ᱠᱚ ᱵᱮᱱᱟᱣᱟ ᱟᱨᱠᱤ᱾
ᱱᱚᱝᱠᱟ ᱧᱮᱞ ᱞᱮᱠᱷᱟᱱ ᱦᱤᱸᱥᱤ ᱫᱟᱨᱮ ᱫᱚ ᱦᱤᱸᱥᱤ ᱡᱟᱦᱟᱸᱭ ᱪᱮᱬᱮ ᱠᱟᱱᱟ ᱠᱚ ᱱᱩᱠᱩ ᱫᱚ ᱛᱟᱞᱮ ᱫᱟᱨᱤ ᱥᱟᱶᱛᱮ ᱠᱷᱤ ᱠᱷᱤᱡᱩᱨ ᱫᱟᱨᱮ ᱦᱚᱸᱠᱚ ᱵᱮᱱᱟᱣ ᱮᱫ ᱛᱟᱦᱮᱱ ᱜᱮᱭᱟ ᱟᱯᱟᱛᱚᱛᱚ ᱚᱸᱰᱮ ᱫᱚ ᱧᱮᱞ ᱦᱩᱭ ᱠᱟᱱ ᱜᱮᱭᱟ᱾ ᱛᱟᱞᱤ ᱫᱟᱨᱮ ᱠᱚ ᱨᱮ᱾
ᱦᱳᱭ ᱜᱚᱝᱠᱮ ᱢᱟ ᱚᱱᱠᱟᱱᱟᱜ ᱟᱨᱚ ᱠᱩᱠᱞᱤ ᱠᱚ ᱞᱟᱹᱭ ᱛᱟᱞᱟᱝ ᱢᱮ᱾
ᱟᱪᱪᱷᱟ ᱟᱹᱰᱤ ᱵᱮᱥ ᱵᱷᱟᱜᱤ ᱜᱮ᱾
ᱦᱮᱸ,
ᱟᱪᱪᱷᱟ ᱞᱟᱹᱭ ᱤᱸᱧ ᱡᱮ ᱱᱚᱜ-ᱚᱭ ᱡᱮ ᱟᱵᱚ ᱡᱟᱦᱟᱸ ᱠᱟᱨᱤᱭᱟ ᱮᱯ ᱨᱮᱵᱚᱱ ᱠᱟᱹᱢᱤ ᱠᱟᱱᱟ᱾ ᱱᱚᱣᱟ ᱠᱟᱨᱤᱭᱟ ᱮᱯ ᱛᱟᱞᱟᱛᱮ ᱮ ᱦᱟᱯᱮᱱ ᱫᱤᱱ ᱥᱮ ᱡᱟᱦᱟᱸ ᱟᱵᱚ ᱧᱤᱫᱟᱹᱱᱟᱝ ᱡᱟᱦᱟᱸ ᱵᱚᱱ ᱠᱟᱹᱢᱤ ᱠᱟᱱᱟ ᱱᱚᱣᱟ ᱦᱟᱯᱮᱱ ᱫᱤᱱ ᱨᱮ ᱚᱠᱟ ᱯᱚᱨᱤᱢᱟᱱ ᱨᱮ ᱛᱤᱸᱜᱩᱱᱟ ᱥᱮ ᱱᱚᱣᱟ ᱛᱟᱞᱟᱛᱮ ᱟᱵᱚ ᱯᱚᱡᱮᱴᱤᱵᱽ ᱫᱚ ᱪᱮᱫ ᱵᱚᱱ ᱧᱟᱸᱢᱟ᱾ ᱱᱚᱣᱟ ᱯᱚᱡᱮᱴᱤᱵᱽ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜ-ᱟ᱾
ᱟᱫᱚ ᱦᱟᱜ ᱱᱚᱣᱟ ᱫᱚ ᱞᱟᱹᱭ ᱞᱟᱹᱭ ᱞᱟᱹᱭ ᱞᱟᱹᱭ ᱞᱮᱠᱷᱟᱱ ᱫᱚ ᱱᱚᱣᱟ ᱫᱚ ᱦᱟᱜ ᱤᱧᱟᱹᱜ ᱢᱚᱱᱮ ᱛᱮᱥᱮ ᱱᱚᱣᱟ ᱫᱚ ᱦᱚᱭᱛᱳ ᱢᱤᱫᱴᱮᱱ ᱟᱵᱚ ᱡᱟᱦᱟᱸ ᱵᱮᱠᱟᱨ ᱵᱚᱱ ᱛᱟᱦᱮᱱᱟ ᱥᱮ ᱮᱢᱱᱤ ᱜᱮᱵᱚᱱ ᱨᱚᱲ ᱵᱟᱲᱟᱜ ᱠᱟᱱᱟ ᱦᱮᱥᱮ ᱛᱚ ᱤᱱᱟᱹ ᱠᱷᱚᱱᱟᱜ ᱟᱚ ᱱᱚᱰᱮ ᱠᱷᱚᱱᱟᱜ ᱠᱤᱪᱷᱩ ᱨᱚᱯᱚᱲ ᱠᱟᱛᱮ ᱟᱵᱚ ᱦᱳᱭᱛᱚ ᱯᱚᱭᱥᱟ ᱵᱚᱱ ᱤᱱᱠᱟᱢ ᱮᱫᱟ ᱥᱮ ᱱᱚᱰᱮ ᱠᱷᱚᱱᱟᱜ ᱵᱚᱱ ᱧᱟᱢᱫᱟ᱾ ᱛᱚ ᱦᱳᱭᱛᱳ ᱞᱟᱦᱟ ᱥᱮᱫ ᱦᱚᱸ ᱡᱩᱫᱤ ᱦᱳᱭᱛᱳ ᱛᱟᱦᱮᱸ ᱤᱫᱤᱟᱹ ᱥᱮ ᱱᱚᱶᱟ ᱦᱳᱭᱛᱳ ᱞᱟᱦᱟ ᱥᱮᱫ ᱵᱚᱱ ᱠᱚᱨᱟᱣ ᱤᱫᱤᱭᱟ᱾ ᱡᱮᱢᱚᱱ ᱱᱤᱛᱚᱜ ᱟᱨᱚ ᱢᱤᱫᱴᱮᱱ ᱟᱵᱚᱣᱟᱜ ᱡᱮᱢᱚᱱ ᱚᱞ ᱪᱤᱠᱤ ᱞᱤᱯᱤᱛᱮ ᱠᱳᱱᱳ ᱡᱩᱫᱤ ᱠᱤᱱᱵᱟ ᱡᱤᱢᱤᱱᱤ ᱥᱮ ᱪᱮᱴ ᱡᱤᱯᱤᱴᱤ ᱠᱚᱱᱳ ᱢᱟᱱᱮ ᱩᱞᱮᱠᱷ ᱵᱟᱹᱱᱩᱜ ᱠᱟᱫᱟ ᱥᱮ ᱟᱵᱚ ᱡᱟᱦᱟᱱᱟᱜ ᱵᱚᱱ ᱨᱚᱲ ᱞᱮᱠᱷᱟᱱ ᱤᱭᱩᱴᱩᱵᱽ ᱠᱚᱨᱮ ᱠᱚᱱᱳ ᱴᱷᱤᱠ ᱴᱷᱟᱠ ᱵᱟᱝ ᱦᱤᱡᱩᱜ ᱠᱟᱱᱟ᱾ ᱢᱮᱱᱠᱷᱟᱱ ᱡᱩᱫᱤ ᱚᱚᱭ ᱵᱚᱱ ᱨᱮᱠᱰᱤᱝ ᱮᱫᱟ ᱥᱮ ᱱᱚᱭ ᱵᱚᱱ ᱞᱟᱹᱭ ᱮᱫᱟ ᱱᱩᱱᱟᱹᱜ ᱠᱤᱪᱷᱩ ᱦᱚᱭᱛᱳ ᱱᱚᱣᱟ ᱠᱚ ᱟᱵᱚ ᱡᱷᱚᱛᱚ ᱚᱱᱰᱮ ᱡᱚᱛᱚ ᱪᱟᱞᱟᱜ ᱠᱟᱱᱟ ᱥᱮ ᱟᱵᱚ ᱡᱚᱠᱷᱚᱱ ᱵᱚᱱ ᱴᱨᱟᱱᱥᱠᱨᱤᱯᱥᱮᱱᱫᱟ᱾ ᱛᱚ ᱚᱱᱟᱨᱮ ᱡᱷᱚᱛᱚ ᱞᱳᱴᱳᱜ ᱠᱟᱱᱟ ᱛᱚ ᱤᱱᱠᱟᱹ ᱞᱮᱠᱟᱛᱮ ᱱᱚᱣᱟ ᱫᱚ ᱦᱟᱜ ᱮᱦ ᱦᱳᱭᱛᱳ ᱦᱟᱯᱮᱱ ᱫᱤᱱ ᱦᱚᱸ ᱦᱳᱭᱛᱳ ᱟᱨᱚ ᱢᱟᱨᱟᱝ ᱚᱜ-ᱟ ᱥᱮ ᱦᱳᱭᱛᱳ ᱡᱩᱫᱤ ᱞᱟᱦᱟ ᱪᱟᱞᱟᱜ-ᱟ ᱦᱳᱭᱛᱳ ᱵᱷᱟᱜᱤᱜ-ᱟ ᱦᱳᱭᱛᱳ ᱟᱵᱚᱣᱟᱜ ᱜᱮ᱾ ᱟᱵᱚᱣᱟᱜ ᱡᱚᱛᱚ ᱨᱮᱜᱮ ᱧᱮᱞ ᱧᱮᱞ ᱧᱟᱢᱚᱜ-ᱟ ᱟᱨᱠᱤ᱾
ᱦᱩᱸ ᱚᱵᱚᱥᱥᱳᱭ ᱱᱚᱣᱟ ᱫᱚ ᱢᱤᱫᱴᱟᱝ ᱯᱚᱭᱮᱱᱴ ᱠᱟᱱ ᱜᱮᱭᱟ᱾ ᱱᱚᱣᱟ ᱡᱟᱦᱟᱸ ᱵᱚᱱ ᱠᱟᱹᱢᱤ ᱠᱟᱱᱟ ᱱᱚᱣᱟ ᱫᱚ ᱢᱤᱫ ᱞᱮᱠᱟᱱ ᱫᱩᱞᱤᱞ ᱞᱮᱠᱟᱛᱮ ᱛᱟᱦᱮᱱ ᱠᱟᱱᱟ᱾ ᱯᱚᱨᱮᱛᱮ ᱡᱟᱦᱟᱸᱭ ᱡᱩᱣᱟᱹᱱ ᱠᱚᱠᱚ ᱯᱚᱨᱮᱛᱮ ᱦᱟᱜ ᱱᱩᱠᱩᱣᱟᱜ ᱥᱩᱵᱤᱫᱟ ᱥᱟᱶᱛᱮ ᱟᱵᱚ ᱠᱚᱣᱟᱜ ᱦᱚᱸ ᱥᱩᱵᱤᱫᱟ ᱦᱩᱭᱩᱜ ᱜᱮᱭᱟ ᱦᱮ ᱵᱚᱱ ᱠᱟᱛᱷᱟᱣ ᱟᱠᱟᱱ ᱱᱚᱣᱟ ᱢᱤᱫᱴᱟᱝ ᱯᱞᱟᱥ ᱯᱚᱭᱮᱱᱴ ᱠᱟᱱ ᱜᱮᱭᱟ᱾ ᱛᱚ ᱵᱮᱥ ᱵᱷᱟᱜᱤ ᱜᱮ ᱟᱪᱪᱷᱟ ᱱᱤᱭᱟᱹ ᱪᱷᱟᱰᱟ ᱟᱵᱚᱣᱟᱜ ᱡᱟᱦᱟᱸ ᱟᱵᱚᱣᱟᱜ ᱡᱟᱦᱟᱸᱭ ᱡᱩᱣᱟᱹᱱ ᱠᱚᱠᱚ ᱱᱤᱛᱚᱜ ᱠᱚ ᱦᱟᱨᱟ ᱵᱩᱨᱩᱜ ᱠᱟᱱᱟ ᱡᱟᱦᱟᱸᱭ ᱱᱩᱠᱩ ᱡᱩᱣᱟᱹᱱ ᱠᱚ ᱤᱫᱤ ᱠᱟᱛᱮ ᱡᱟᱦᱟᱱᱟᱢ ᱡᱩᱫᱤᱢ ᱞᱟᱹᱭ ᱞᱮᱠᱷᱟᱱ ᱵᱮᱥᱤᱨ ᱵᱷᱟᱜᱽ ᱜᱮ ᱱᱤᱛᱚᱜ ᱧᱮᱞᱚᱜ ᱠᱟᱱᱟ ᱵᱮᱥᱤᱨ ᱵᱷᱟᱜᱽ ᱡᱩᱣᱟᱹᱱ ᱠᱚ ᱡᱟᱦᱟᱸ ᱠᱚᱫᱚ ᱚᱨᱠᱮᱥᱴᱟᱨ ᱤᱭᱟᱹᱨᱮᱠᱚ ᱪᱟᱞᱟᱜ ᱠᱟᱱᱟ ᱥᱮ ᱱᱚᱣᱟ ᱠᱷᱟᱹᱛᱤᱨ ᱛᱮ ᱟᱵᱚᱣᱟᱜ ᱥᱚᱢᱟᱡ ᱨᱮ ᱪᱮᱫ ᱞᱮᱠᱟ ᱯᱨᱚᱵᱷᱟᱵᱽ ᱯᱟᱲᱟᱜ ᱠᱟᱱᱟ ᱱᱚᱣᱟ ᱠᱟᱹᱴᱤᱡ ᱡᱩᱫᱤᱢ ᱞᱟᱹᱭ ᱞᱮᱠᱷᱟᱡ ᱱᱩᱠᱩ ᱫᱤᱥ ᱦᱩᱫᱤᱥ ᱮᱢᱟ ᱠᱚ ᱞᱟᱹᱜᱤᱫ ᱛᱮ᱾
ᱟᱫᱚ ᱢᱤᱫᱴᱮᱱ ᱡᱤᱱᱤᱥ ᱦᱩᱭᱩᱜ ᱠᱟᱱᱟ ᱜᱚᱝᱠᱮ ᱟᱹᱞᱤᱧ ᱫᱚ ᱱᱚᱣᱟ ᱜᱮᱞᱤᱧ ᱞᱟᱹᱭᱟ ᱡᱟᱦᱟᱸ ᱫᱚ
ᱢᱤᱫᱴᱮᱱ ᱢᱤᱫᱴᱮᱱ ᱜᱤᱫᱽᱨᱟᱹ ᱥᱮ ᱢᱤᱫᱴᱮᱱ ᱡᱩᱣᱟᱹᱱ ᱱᱚᱜ-ᱟᱭ ᱡᱚᱠᱷᱚᱱ ᱮ ᱦᱟᱨᱟᱜ-ᱟᱭ ᱠᱚᱲᱟ ᱜᱤᱫᱽᱨᱟᱹ ᱛᱟᱢ ᱠᱩᱲᱤ ᱜᱤᱫᱽᱨᱟᱹ ᱛᱟᱢ ᱢᱤᱫᱴᱮᱱ ᱯᱷᱮᱢᱮᱞᱤ ᱛᱚ ᱚᱱᱟ ᱡᱩᱫᱤ ᱢᱤᱫᱴᱟᱝ ᱜᱟᱭᱤᱰ ᱡᱩᱫᱤ ᱵᱟᱝ ᱛᱟᱸᱦᱮᱱᱟ ᱢᱮᱱᱠᱷᱟᱱ ᱟ... ᱩᱱᱤ ᱜᱤᱫᱽᱨᱟᱹ ᱫᱚ ᱠᱤᱱᱛᱩ ᱫᱟᱬᱟᱱ ᱜᱮᱭᱟᱭ ᱟᱭᱟᱜ ᱤᱪᱷᱟᱹ ᱢᱚᱛᱚᱱ ᱦᱚᱸ ᱛᱟᱭ ᱟᱭᱟᱜ ᱤᱪᱷᱟᱹ ᱢᱚᱛᱚᱱ ᱪᱟᱞᱟᱣ ᱠᱟᱛᱮ ᱵᱩᱠᱤᱪᱷᱩ ᱫᱩ ᱦᱟᱸᱰᱮ ᱦᱚᱲ ᱥᱟᱶᱟᱜ ᱠᱷᱟᱹᱯᱟᱹᱨᱟᱹ ᱯᱟᱹᱣᱨᱟ. ᱧᱩ ᱠᱟᱛᱮ ᱫᱚ ᱵᱚᱦᱩ ᱠᱤᱪᱷᱩ ᱦᱩᱭᱩᱜᱼᱟ ᱯᱨᱚᱜᱨᱟᱢ ᱴᱟᱺᱰᱤ ᱨᱮ ᱪᱟᱞᱟᱣ ᱠᱟᱛᱮ ᱫᱚ ᱟᱹᱰᱤ ᱨᱚ.... -ᱠᱚᱢ ᱡᱤᱱᱤᱥ ᱜᱮᱞᱤᱧ ᱧᱮᱞ ᱟᱠᱟ ᱟᱫᱮᱞᱤᱧ ᱟᱹᱞᱤᱧ ᱦᱚᱸ ᱢᱟᱱᱮ ᱟᱹᱰᱤ ᱠᱤᱪᱷᱩ ᱟᱹᱰᱤ ᱨᱚᱠᱚᱢ ᱜᱤᱫᱽᱨᱟᱹ ᱚᱱᱠᱟ ᱜᱤᱛᱤᱡ ᱠᱟᱛᱮ ᱞᱚᱥᱚᱫ ᱨᱮ ᱪᱤᱠᱟᱹ ᱠᱚᱜ-ᱟᱭ ᱜᱷᱚᱞᱴᱟ..... ᱠᱚᱜ-ᱟᱭ, ᱮᱱᱮᱡ ᱟᱠᱚ ᱪᱮᱠᱟ ᱢᱤᱫᱴᱮᱱ ᱠᱩᱲᱤ ᱦᱚᱯᱚᱱ ᱡᱩᱫᱤ ᱢᱤᱫᱴᱮᱱ ᱠᱩᱲᱤ ᱜᱤᱫᱽᱨᱟᱹ ᱡᱩᱫᱤ ᱮᱱᱮᱡ-ᱟᱭ ᱢᱤᱫᱴᱮᱱ ᱫᱤᱠᱩ ᱪᱷᱟᱹᱛᱤᱠ ᱜᱮ ᱪᱮᱫ ᱞᱟᱹᱭᱟᱭ ᱡᱮ ᱱᱩᱠᱩ ᱥᱟᱱᱛᱟᱲ ᱫᱚ ᱱᱚᱝᱠᱟᱱ ᱜᱮᱭᱟ ᱠᱚ ᱦᱟᱱᱟ ᱱᱷᱟᱝᱠᱟ ᱠᱚ ᱮᱱᱮᱡ ᱠᱟᱱᱟ ᱟᱨ ᱱᱚᱝᱠᱟ ᱞᱚᱥᱚᱫ ᱠᱚᱨᱮ ᱠᱚ ᱜᱤᱛᱤᱡ ᱵᱟᱲᱟᱭ ᱠᱟᱱᱟ ᱧᱩ ᱵᱩᱞ ᱠᱟᱛᱮ ᱠᱚ ᱜᱤᱛᱤᱡ ᱵᱟᱲᱟᱭ ᱠᱟᱱᱟ ᱢᱤᱫᱴᱮᱱ ᱱᱚᱣᱟ ᱫᱚ ᱟᱹᱰᱤ ᱵᱟᱹᱲᱤᱡ ᱟ...... ᱟᱹᱞᱤᱧ ᱞᱤᱧ ᱢᱚᱱᱮᱭᱟ ᱟᱨᱠᱤ ᱟᱨ ᱛᱟᱯᱚᱨᱮ ᱡᱮᱢᱚᱱ ᱱᱤᱛᱚᱜ ᱡᱟᱦᱟᱸ ᱱᱤᱛᱚᱜ ᱡᱮᱱᱟᱨᱮᱥᱚᱱ ᱨᱮ ᱡᱟᱦᱟᱸ ᱛᱤᱱᱟᱹᱜ ᱢᱟᱹᱭ ᱯᱟᱹᱴᱷᱩᱣᱟᱹ ᱠᱚ ᱥᱮ ᱵᱟᱵᱩ ᱛᱟᱠᱚ ᱦᱮᱱᱟᱜ ᱠᱚᱣᱟ ᱩᱱᱠᱩ ᱠᱚ ᱫᱚ ᱡᱮᱢᱚᱱ ᱱᱤᱛᱚᱜ ᱦᱟᱨᱟ ᱛᱚᱨᱟ ᱠᱳᱱᱳ ᱡᱮ ᱩᱱᱠᱩ ᱢᱤᱫᱴᱮᱱ ᱱᱤᱛᱚᱜ ᱡᱮᱢᱚᱱ ᱡᱟᱦᱟᱸᱭ ᱜᱮ ᱡᱩᱫᱤ ᱵᱤᱱ ᱢᱮᱛᱟᱭᱟ ᱢᱟ ᱵᱟᱹᱵᱩ ᱠᱟᱹᱴᱤᱡ ᱴᱟᱢᱟᱠ ᱨᱩᱭ ᱢᱮ ᱱᱚᱣᱟ ᱨᱩ... ᱨᱩ ᱨᱟᱦᱟ ᱫᱚ ᱚᱠᱟ ᱞᱟᱠᱟ ᱛᱚ ᱩᱱᱤ ᱵᱟᱭ ᱨᱩ ᱫᱟᱲᱮᱭᱟᱜ ᱠᱤᱢᱵᱟ ᱩᱱᱤ ᱧᱮᱞᱮ ᱢᱮ ᱴᱷᱤᱠ ᱦᱟᱱᱮ ᱢᱳᱵᱟᱭᱤᱞ ᱥᱮ ᱡᱟᱦᱟᱸ ᱫᱚ ᱢᱤᱫᱴᱟᱝ ᱜᱮᱢ ᱠᱚ ᱠᱷᱮᱞ ᱠᱟᱱᱟ ᱟᱹᱰᱤ ᱠᱚ ᱵᱷᱚᱠᱛᱳ ᱟᱠᱟᱱ ᱜᱮᱭᱟ ᱦᱚᱭ ᱚᱱᱟ ᱨᱮ ᱠᱚ ᱢᱟᱛᱟᱣ ᱠᱟᱜ ᱠᱟᱱᱟ ᱠᱳᱱᱳ ᱛᱚ ᱚᱱᱮ ᱮᱱᱮᱡ ᱥᱮᱨᱮᱧ ᱥᱮ ᱱᱤᱡᱮᱨᱟᱜ ᱞᱟᱠᱪᱟᱨ ᱨᱮᱫᱚ ᱠᱚᱱᱳ ᱟᱠᱚᱣᱟᱜ ᱢᱟᱱᱮ ᱤᱭᱟᱹ ᱜᱮ ᱵᱟᱹᱱᱩᱜ ᱛᱟᱠᱚᱣᱟ ᱟᱨᱠᱤ ᱚᱱᱟ ᱠᱚ ᱡᱷᱚ.... ᱤᱭᱟᱹᱜ ᱠᱟᱱᱟ ᱚᱱᱟ ᱠᱚᱜᱮ ᱮᱠᱪᱩᱭᱮᱞᱤ ᱱᱚᱣᱟ ᱫᱚ ᱟᱛᱳ ᱨᱮᱱ ᱡᱮᱢᱚᱱ ᱢᱟᱺᱡᱷᱤ ᱦᱟᱲᱟᱢ ᱠᱚ ᱛᱟᱦᱮᱱ ᱜᱮᱭᱟ ᱥᱮ ᱢᱟᱹᱡᱷᱤ ᱵᱟᱵᱟ ᱵᱚᱱ ᱢᱮᱛᱟ ᱠᱚᱣᱟ ᱛᱚ ᱩᱱᱠᱩ ᱦᱚᱸ ᱢᱮᱴᱮᱱ ᱢᱮᱴᱮᱱ ᱱᱚᱝᱠᱟ ᱢᱮᱫᱴᱮᱱ ᱤᱭᱟᱹ ᱮᱢ ᱞᱟᱹᱠᱛᱤ ᱠᱟᱱ ᱛᱟᱭᱟ ᱡᱮ ᱡᱟᱦᱟᱸᱭ ᱜᱤᱫᱽᱨᱟᱹ ᱥᱮ ᱱᱚᱠᱟ ᱥᱩᱨᱩᱜ ᱞᱟᱹᱠᱛᱤ ᱠᱟᱱ ᱛᱟᱭᱟ ᱱᱚᱣᱟᱨᱮ ᱥᱮ ᱮᱱᱮᱡ ᱥᱮᱨᱮᱧ ᱡᱚᱯᱲᱟᱣ ᱥᱮ ᱢᱮᱰᱮᱱ ᱠᱤᱝᱵᱟ ᱢᱤᱫᱴᱮᱱ ᱫᱤᱱ ᱠᱟᱛᱮ ᱫᱤᱱ ᱦᱤᱞᱳᱜ ᱱᱚᱣᱟ ᱱᱤᱭᱮᱛᱮ ᱠᱟᱞᱪᱟᱨ ᱦᱳᱭᱳᱜ-ᱟ ᱢᱤᱫᱴᱮᱱ ᱤᱱᱟ ᱦᱚᱸ ᱠᱤᱱᱛᱩ ᱠᱚᱨᱟᱣ ᱞᱟᱜ ᱛᱤ ᱠᱟᱱᱟ ᱱᱩᱭ ᱫᱚ ᱡᱟᱹᱥᱛᱤ ᱠᱟᱭᱛᱮ ᱜᱚᱴᱟ ᱟᱛᱳ ᱥᱮ ᱜᱚᱴᱟ ᱫᱤᱥᱚᱢ ᱜᱮ ᱧᱮᱞᱚᱜ ᱠᱟᱱᱟ ᱩᱱᱟᱹᱜ ᱜᱟᱱ ᱢᱟᱹᱭ ᱢᱟᱱᱮ ᱵᱟᱹᱵᱩ ᱛᱟᱠᱚ ᱟᱨᱠᱤ ᱢᱟᱹᱭ ᱛᱟᱠᱚ ᱵᱟᱹᱩᱟ ᱛᱟᱠᱚ ᱦᱚᱸ ᱢᱟᱱᱮ ᱩᱱᱟᱹᱜ ᱮᱱᱮᱡ ᱥᱮᱨᱮᱧ ᱨᱮ ᱠᱳᱱᱳ ᱤᱱᱴᱨᱮᱥ ᱵᱟᱹᱱᱩᱜ ᱛᱟᱠᱚᱣᱟ ᱥᱮ ᱚᱱᱟ ᱱᱤᱭᱟᱹ ᱠᱤᱱᱛᱩ ᱩᱱᱟᱹᱜ ᱴᱟ ᱵᱟᱠᱚ ᱵᱟᱰᱟᱭᱟ ᱟᱨᱠᱤ᱾
ᱚᱵᱚᱥᱥᱚᱭ ᱟᱨ, ᱱᱚᱣᱟ ᱞᱟᱦᱟ ᱧᱮᱞ ᱟᱠᱟᱱᱟ ᱡᱟᱦᱟᱸ ᱫᱚ ᱟᱛᱩ ᱠᱚᱨᱮ ᱞᱟᱦᱟᱛᱮ ᱟᱭᱩᱵ ᱵᱤᱨ ᱚᱠᱛᱚ ᱱᱚᱝᱠᱟ ᱡᱟᱦᱟᱸ ᱞᱟᱹᱴ ᱴᱩ ᱮᱱᱮᱡ ᱠᱚ ᱥᱮᱬᱟ ᱥᱮ ᱨᱩ ᱟᱭᱢᱟ ᱠᱟᱡᱟ ᱨᱩ ᱠᱚᱠᱚ ᱥᱮᱬᱟᱭᱮᱫ ᱛᱷᱮᱱᱟ ᱢᱮᱱᱠᱷᱟᱱ ᱱᱤᱛᱚᱜ ᱫᱚ ᱚᱱᱟ ᱠᱚ ᱵᱟᱝ ᱧᱮᱞᱚᱜ ᱛᱷᱮᱱᱟ ᱟᱛᱩ ᱠᱚᱨᱮ᱾
ᱚ
ᱞᱟᱦᱟᱛᱮ ᱱᱚᱝᱠᱟ ᱦᱩᱭᱩᱜ ᱠᱟᱱ ᱛᱮᱦᱮᱸᱱᱟ᱾ ᱟᱨ ᱡᱟᱦᱟᱸ ᱩᱫᱟᱹᱤᱧ ᱧᱮᱞ ᱟᱠᱟᱜ-ᱟ ᱟᱨᱠᱤ ᱟᱪᱪᱷᱟ ᱡᱟᱦᱟᱸ ᱟᱵᱚᱣᱟᱜ ᱡᱟᱦᱟᱸ ᱯᱚᱨᱚᱵᱽ ᱟᱵᱚᱣᱟᱜ ᱯᱚᱨᱚᱵᱽ ᱨᱮ ᱟ ᱡᱮᱢᱚᱱ ᱟᱭᱢᱟ ᱠᱟᱛᱷᱟᱱ ᱯᱚᱨᱚᱵᱽ ᱢᱮᱱᱟᱜ-ᱟ ᱚᱱᱟ ᱤᱫᱤ ᱠᱟᱛᱮᱜ ᱡᱩᱫᱤ ᱡᱟᱦᱟᱱᱟᱜ ᱮᱢ ᱞᱟᱹᱭ ᱞᱮᱠᱷᱟᱱ ᱵᱷᱟᱜᱤ ᱠᱚᱜ-ᱟ ᱡᱮᱢᱚᱱ ᱥᱚᱨᱦᱟᱭ ᱯᱚᱨᱚᱵᱽ, ᱥᱚᱨᱦᱟᱭ ᱫᱚ ᱪᱮᱫ ᱞᱮᱠᱟ ᱵᱚᱱ ᱢᱟᱱᱟᱣᱟ?
ᱟᱫᱚ ᱯᱚᱨᱚᱵᱽ ᱞᱮᱠᱟᱛᱮᱫᱚ ᱦᱤᱛᱚᱜ ᱫᱚ ᱞᱟᱹᱭ ᱞᱮᱠᱷᱟᱱ ᱫᱚ ᱟᱹᱰᱤ ᱢᱟᱨᱟᱝ ᱛᱮ ᱞᱟᱹᱭᱚᱜ-ᱟ ᱵᱟᱠᱷᱟᱡ ᱫᱚ ᱦᱚᱯᱚᱱ ᱧᱚᱜ ᱛᱮᱜᱮᱧ ᱞᱟᱹᱭᱫᱟ ᱯᱚᱨᱚᱵᱽ ᱞᱮᱠᱟᱛᱮ ᱡᱮᱢᱚᱱ ᱟᱵᱚᱣᱟᱜ ᱯᱚᱨᱚᱵᱽ ᱫᱚ ᱦᱮᱱᱟᱜ ᱠᱟᱫᱟ ᱥᱚᱦᱨᱟᱭ ᱦᱮᱱᱟᱜ ᱠᱟᱫᱟ ᱟ ᱟᱨ ᱛᱟᱯᱚᱨᱮ ᱵᱟᱦᱟ ᱦᱮᱱᱟᱜ ᱠᱟᱫ ᱛᱟᱵᱚᱱᱟ ᱟᱨ ᱛᱟᱯᱚᱨᱮ ᱱᱚᱣᱟ ᱡᱟᱦᱟᱸ ᱫᱚ ᱪᱮᱫ ᱠᱚ ᱞᱟᱹᱭᱟ ᱥᱟᱠᱨᱟᱛ ᱥᱟᱠᱨᱟᱛ ᱚᱱᱟ ᱫᱚ ᱢᱮᱫᱴᱮᱱ ᱯᱚᱨᱚᱵᱽ ᱫᱚ ᱵᱟᱝ ᱠᱟᱱ ᱛᱟᱵᱚᱱᱟ ᱮᱠᱪᱩᱭᱞᱤ ᱚᱱᱟ ᱫᱚ ᱢᱮᱫᱴᱮᱱ ᱤᱭᱟᱹ ᱠᱟᱱ ᱛᱵᱚᱱᱟ ᱡᱮ ᱢᱟᱥ ᱢᱩᱪᱟᱹᱫ ᱨᱮ ᱥᱮ ᱵᱚᱪᱷᱚᱨ ᱢᱩᱪᱟᱹᱫ ᱨᱮ ᱢᱤᱫ ᱫᱷᱟᱣ ᱛᱩᱯᱩᱫ ᱰᱩᱵᱩᱡᱟᱵᱚᱱ ᱤᱱᱟᱹ ᱥᱮᱨᱢᱟ ᱨᱮᱭᱟᱜ ᱢᱩᱪᱟᱹᱫ ᱰᱩᱵ ᱤᱱᱠᱟᱹ ᱵᱚᱱ ᱞᱟᱹᱭᱟ
ᱟᱨ ᱫᱟᱸᱥᱟᱭ ᱦᱚᱸ ᱞᱟᱹᱭ ᱜᱟᱱᱚᱜ-ᱟ ᱫᱟᱸᱥᱟᱭ ᱫᱟᱬᱟᱱ᱾
ᱟᱨ ᱫᱟᱸᱥᱟᱭ ᱦᱮᱱᱟᱜ ᱟᱠᱟᱫᱟ ᱵᱩᱡᱷᱟᱹᱣ ᱫᱚ ᱵᱷᱩᱣᱟᱹᱝ ᱠᱚᱵᱚᱱ ᱮ ᱱᱚᱜᱚᱭ ᱡᱮᱵᱚᱱ ᱥᱮ ᱴᱨᱮ ᱡᱩᱜ ᱠᱟᱱ ᱛᱟᱵᱚᱱᱟ ᱟᱪᱪᱷᱟ ᱜᱚᱝᱠᱮ ᱚᱱᱟ ᱠᱤᱪᱷᱩ ᱠᱟᱹᱴᱤᱡ ᱞᱟᱹᱭ ᱛᱟᱞᱟᱝ ᱢᱮᱥᱮ ᱡᱟᱦᱟᱸ ᱫᱚ
ᱡᱟᱦᱟᱸ ᱫᱟᱸᱥᱟᱭ ᱵᱚᱱ ᱧᱮᱞ ᱮᱫᱟ ᱚᱱᱟ ᱫᱟᱸᱥᱟᱭ ᱫᱚ ᱵᱤᱵᱷᱤᱱᱱᱚ ᱡᱟᱭᱜᱟ ᱨᱮ ᱟ ᱵᱤᱵᱷᱤᱱᱱᱚ ᱞᱮᱠᱟ ᱡᱟᱦᱟᱸ ᱫᱚ ᱨᱩ ᱨᱮᱱᱟᱜ ᱡᱟᱦᱟᱸ ᱥᱟᱯᱟᱵ ᱠᱚ ᱛᱟᱦᱮᱱ ᱠᱟᱱᱟ ᱡᱮᱢᱚᱱ ᱞᱟᱹᱭ ᱜᱟᱱᱚᱜ-ᱟ ᱴᱟᱢᱟᱠ ᱛᱩᱢᱫᱟᱜ ᱵᱷᱩᱣᱟᱹᱝ ᱟ ᱥᱮ ᱠᱚᱨᱛᱟᱞ ᱠᱚ ᱚᱱᱠᱟ ᱜᱮ ᱡᱮᱢᱚᱱ ᱟᱯᱮᱭᱟᱜ ᱚᱱᱛᱮ
ᱦᱮᱸ ᱚᱱᱟ ᱠᱚᱜᱮ ᱦᱟᱸᱜ ᱚᱱᱟ ᱠᱚᱜᱮ ᱮᱸ ᱴᱟᱢᱟᱠ ᱛᱩᱢᱫᱟᱜ ᱫᱚ ᱦᱟᱸᱜ ᱵᱟᱝ ᱛᱟᱦᱮᱱ ᱠᱟᱱᱟ ᱥᱩᱫᱩ ᱵᱷᱩᱣᱟᱹᱝ ᱛᱟᱦᱮᱱ ᱠᱟᱱᱟ ᱟᱨ ᱛᱷᱟᱹᱨᱤ ᱛᱟᱦᱮᱱᱟ᱾ ᱟ ᱱᱚᱣᱟ ᱠᱚ ᱟᱛᱮᱜᱮ ᱫᱚ ᱟᱨ ᱴᱟᱢᱟᱠ ᱟᱛᱮᱜ ᱫᱚ ᱦᱟᱸᱜ ᱟᱞᱮ ᱱᱚᱛᱮ ᱫᱚ ᱵᱟᱠᱚ ᱞᱟᱹᱭᱟ, ᱟᱨ ᱛᱟᱦᱚᱞᱮ ᱜᱚᱝᱠᱮ ᱢᱤᱫᱴᱮᱱ ᱡᱚᱠᱷᱚᱱ ᱜᱮ ᱚᱱᱟ ᱵᱷᱩᱣᱟᱹᱝ ᱮᱱᱮᱡ ᱢᱩᱪᱟᱹᱫ ᱠᱟᱛᱮ ᱨᱮ ᱚᱱᱟ ᱫᱩᱣᱟᱹᱨ ᱨᱮᱠᱚ ᱩᱭᱩᱝ ᱜᱮᱭᱟ, ᱚᱱᱟ ᱪᱮᱫᱟᱜ ᱠᱚ ᱩᱭᱩᱝ ᱜᱮᱭᱟ ᱠᱟᱹᱴᱤᱡ ᱚᱱᱟ ᱢᱟ ᱞᱟᱹᱭ ᱫᱟᱲᱮᱭᱟᱢ?
ᱟᱪᱪᱷᱟ ᱱᱚᱣᱟ ᱫᱚ ᱟᱞᱮ ᱥᱮᱫ ᱫᱚ ᱱᱚᱝᱠᱟ ᱫᱚ ᱵᱟᱹᱧ ᱧᱮᱞ ᱟᱠᱟ-ᱟ ᱮᱱᱮᱡ ᱠᱟᱛᱮᱫ ᱫᱚ ᱟᱞᱮ ᱥᱮᱫ ᱫᱚ ᱡᱮᱢᱚᱱ ᱮᱱᱮᱡ ᱦᱩᱭᱮᱱ ᱜᱮ ᱤᱱᱟᱹ ᱛᱟᱭᱚᱢ, ᱟ ᱡᱚᱠᱷᱚᱱ ᱡᱟᱦᱱᱟᱜ ᱡᱟᱦᱟᱱᱟᱜ ᱜᱮᱠᱚ ᱮᱢᱮᱱ ᱠᱷᱟᱡ ᱡᱩᱫᱤ ᱪᱟᱣᱞᱮ ᱠᱩ ᱡᱟᱦᱟᱱᱟᱜ ᱜᱮ ᱟᱞᱩ ᱠᱚ ᱛᱚ ᱡᱚᱦᱟᱨ ᱠᱚ ᱦᱩᱭᱩᱜ ᱛᱷᱮᱱᱟ ᱵᱟᱥ ᱤᱱᱟᱹᱜᱮ ᱤᱱᱟᱹ ᱴᱩᱠᱩ ᱜᱮ ᱧᱮᱞ ᱟᱠᱟ-ᱟ ᱱᱚᱝᱠᱟ ᱩᱭᱩᱢ ᱫᱚ ᱵᱟᱹᱧ ᱧᱮᱞ ᱟᱠᱟ-ᱟ᱾
ᱟᱫᱚ ᱢᱟᱱᱮ ᱦᱚᱭᱛᱳ ᱚᱱᱟ ᱩᱭᱩᱝ ᱱᱟᱜ ᱫᱚ,